ᱦᱮᱞᱳ ᱾
ᱦᱮᱸ ᱦᱮᱞᱳ ᱾
ᱦᱮᱸ ᱡᱚᱦᱟᱨ ᱜᱮ ᱜᱚᱢᱠᱮ ᱾
ᱦᱮᱸ ᱡᱚᱦᱟᱨ ᱜᱮ ᱾
ᱟᱹᱞᱤᱧ ᱟᱜ ᱠᱟᱛᱷᱟ ᱟᱸᱡᱚᱢᱚᱜ ᱠᱟᱱᱟ?
ᱦᱮᱸ ᱜᱚᱝᱠᱮ ᱟᱸᱡᱚᱢᱚᱜ ᱠᱟᱱᱟ᱾ ᱜᱚᱝᱠᱮ ᱟᱹᱞᱤᱧᱟᱜ ᱠᱟᱛᱷᱟ ᱟᱸᱡᱚᱢᱚᱜ ᱠᱟᱱᱟ ᱢᱚᱥᱛᱮ?
ᱦᱮᱸ ᱦᱮᱸ ᱟᱸᱡᱚᱢᱚᱜ ᱠᱟᱱᱟ ᱟᱹᱵᱤᱱᱟᱜ ᱠᱟᱛᱷᱟ ᱟᱪᱪᱷᱟ ᱛᱟᱦᱞᱮ ᱪᱮᱫ ᱵᱤᱱ ᱪᱤᱠᱟᱹᱭᱮᱜ-ᱟ?
ᱦᱮᱸᱛᱚ ᱜᱚᱝᱠᱮ ᱱᱤᱛᱚᱝ ᱫᱚ ᱪᱮᱫ ᱦᱚᱸ ᱵᱟᱝᱟ ᱛᱚ ᱫᱩᱲᱩᱵ ᱵᱟᱲᱟ ᱠᱟᱱᱟ ᱞᱤᱧ ᱫᱟᱜᱮᱡ ᱠᱟᱱᱟ ᱟᱞᱮ ᱥᱮᱫ ᱢᱟ ᱚᱱᱟ ᱚᱲᱟᱜ ᱠᱚᱨᱮ ᱜᱮ ᱫᱩᱲᱩᱵ ᱵᱟᱲᱟ ᱦᱩᱭ ᱠᱟᱱᱟ᱾
ᱟᱪᱪᱷᱟ ᱟᱪᱪᱷᱟ ᱟᱨ ᱯᱷᱩᱴᱵᱚᱞ ᱠᱷᱹᱮᱞ ᱯᱮ ᱠᱷᱮᱞ ᱜᱮᱭᱟ ᱥᱮ ᱵᱟᱝ ᱯᱷᱩᱴᱵᱚᱞ ᱠᱚ?
ᱦᱮᱸ ᱜᱚᱝᱠᱮ ᱚᱱᱟ ᱠᱚᱫᱚ ᱠᱷᱮᱞ ᱦᱩᱭᱩᱜ ᱜᱮᱭᱟ᱾ ᱪᱟᱜ ᱥᱮ ᱵᱟᱝ ᱠᱷᱮᱞ ᱞᱮᱱᱠᱷᱟᱱ ᱦᱚᱸ ᱱᱚᱱᱛᱮ ᱵᱷᱟᱜᱤ ᱢᱟᱱᱮ ᱵᱟᱝ ᱠᱷᱮᱞᱮᱱ ᱵᱷᱟᱹᱜᱤ ᱵᱟᱝ ᱵᱩᱡᱷᱟᱹᱜᱼᱟ᱾
ᱦᱮᱸ ᱟᱫᱚ ᱦᱚᱲᱢᱚ ᱵᱮᱥ ᱫᱚᱦᱚ ᱞᱟᱹᱜᱤᱫ ᱫᱚ ᱯᱷᱩᱴᱵᱚᱞ ᱠᱷᱮᱞ ᱟᱹᱰᱤ ᱞᱟᱹᱠᱛᱤ ᱠᱟᱱ ᱜᱮᱭᱟ ᱦᱮᱸ ᱥᱮ
ᱦᱩᱸ
ᱟᱨ ᱟᱵᱚ ᱡᱟᱹᱥᱛᱤ ᱠᱟᱭᱛᱮ ᱯᱷᱩᱴᱵᱚᱞ ᱜᱮ ᱢᱟᱱᱮ ᱰᱮᱨ ᱵᱚᱱ ᱠᱷᱮᱞᱟ ᱦᱩᱸ
ᱦᱮᱸ ᱮᱠᱫᱚᱢ ᱮᱠᱫᱚᱢ ᱞᱟᱹᱭ ᱞᱮᱠᱷᱟᱱ ᱦᱚᱲ ᱠᱚᱲᱟ ᱵᱤᱥᱤᱨ ᱵᱷᱟᱜᱽ ᱟᱹᱰᱤ ᱪᱟᱹᱟᱦᱤᱫᱟ ᱢᱮᱱᱟᱜ ᱛᱟᱠᱚᱣᱟ
ᱦᱮᱸ ᱦᱮᱸ ᱟᱨ ᱯᱷᱩᱴᱵᱚᱞ ᱠᱷᱮᱞ ᱞᱮᱠᱷᱟᱱ ᱢᱟᱱᱮ ᱦᱚᱲᱢᱚ ᱨᱮᱱᱟᱜ ᱡᱚᱛᱚ ᱠᱤᱪᱷᱩ ᱠᱟᱹᱢᱤᱭᱟ ᱦᱮᱸ ᱥᱮ ᱢᱟᱱᱮ ᱮᱣ ᱦᱩᱸ ᱟᱪᱪᱷᱟ ᱯᱷᱩᱴᱵᱚᱞ ᱠᱷᱮᱞ ᱛᱟᱦᱚᱞᱮ ᱦᱩᱭᱩᱜ ᱜᱮᱭᱟ ᱥᱮ ᱵᱟᱝ ᱟᱯᱮᱥᱮᱫ ᱢᱟᱱᱮ ᱞᱟᱹᱴᱩ ᱠᱷᱮᱞ ᱠᱩ?
ᱛᱚ ᱞᱟᱹᱭ ᱞᱮᱠᱷᱟᱱ ᱜᱚᱝᱠᱮ ᱟᱞᱮᱥᱮᱫ ᱫᱚ ᱯᱷᱩᱴᱵᱚᱞ ᱠᱷᱮᱞ ᱫᱚ ᱞᱟᱹᱴᱩ ᱜᱟᱛᱮᱜ ᱫᱚ ᱵᱟᱝ ᱦᱩᱭᱩᱜ ᱜᱮᱭᱟ ᱫᱷᱟᱢᱟᱠᱟ ᱞᱟᱹᱴᱩ ᱴᱩᱨᱱᱟᱢᱮᱱᱴ ᱫᱚ ᱵᱟᱝᱼᱟ᱾ ᱦᱩᱰᱤᱧ ᱢᱟᱪᱷᱟ ᱠᱟᱹᱴᱤᱡ ᱠᱟᱹᱴᱤᱡ ᱠᱚ ᱠᱷᱮᱞ ᱦᱩᱭᱩᱜ ᱜᱮᱭᱟ
ᱟᱪᱪᱷᱟ ᱟᱛᱩ ᱨᱮᱱ ᱜᱮ ᱢᱟᱱᱮ ᱴᱤᱢ ᱢᱮᱱᱟᱜ ᱟᱠᱟᱫᱟ ᱦᱮᱸ ᱟᱞᱮ ᱥᱮᱫ ᱦᱚᱸ ᱦᱩᱭᱩᱜ ᱜᱮᱭᱟ ᱟᱞᱮ ᱥᱮᱱ ᱞᱟᱹᱴᱩ ᱢᱟᱪᱷᱟ ᱦᱚᱸ ᱦᱩᱭᱩᱜ ᱜᱮᱭᱟ ᱠᱤᱱᱛᱩ ᱥᱴᱮᱴ ᱞᱮᱵᱮᱞ ᱨᱮᱱᱟᱜ ᱠᱷᱮᱞ ᱫᱚ ᱚᱱᱟ ᱠᱟᱹᱴᱤᱡ ᱟᱞᱮ ᱥᱮᱱ ᱠᱷᱚᱱᱟᱜ ᱠᱟᱹᱴᱤᱡ ᱵᱟᱦᱨᱮ ᱥᱮ ᱦᱩᱭᱩᱜ ᱜᱮᱭᱟ ᱟᱨ ᱮᱢᱱᱤ ᱛᱮ ᱦᱩᱭᱩᱜ ᱜᱮᱭᱟ ᱠᱤᱪᱷᱩ ᱥᱟᱺᱜᱤᱧ ᱠᱚᱨᱮ ᱠᱷᱮᱞ ᱠᱚ
ᱟᱪᱪᱷᱟ
ᱟᱪᱪᱷᱟ ᱟᱯᱮ ᱥᱮᱫ ᱨᱮ ᱚᱱᱟ ᱟ ᱠᱳᱪᱤᱝ ᱠᱚ ᱠᱚᱨᱟᱣ ᱜᱮᱭᱟ ᱠᱚᱥᱮ ᱦᱮᱸ ᱥᱮ ᱯᱷᱩᱴᱵᱚᱞ ᱦᱩ ᱯᱷᱩᱴᱵᱚᱞ ᱠᱚᱪ
ᱯᱷᱩᱴᱵᱚᱞ ᱨᱮᱱᱟᱜ ᱟᱞᱮ ᱥᱮᱫ ᱠᱳᱪᱤᱝ ᱫᱚ ᱢᱮᱱᱟᱜ ᱫᱚ ᱢᱮᱱᱟᱜ ᱜᱮᱭᱟ ᱠᱤᱱᱛᱩ ᱡᱷᱟᱹᱞ ᱧᱚᱜ ᱜᱮᱭᱟ ᱟᱞᱮ ᱥᱮᱫ ᱠᱷᱚᱱ ᱫᱚ᱾ ᱟᱞᱮ ᱫᱚ ᱚᱱᱟ ᱟᱛᱩ ᱜᱚᱰᱟ ᱠᱚᱨᱮ ᱜᱮ ᱢᱟᱴᱷ ᱠᱚᱨᱮ ᱜᱮᱞᱮ ᱯᱮᱠᱴᱤᱥᱚᱜᱼᱟ ᱞᱮ ᱠᱷᱮᱞᱟ
ᱦᱮ ᱟᱛᱩ ᱜᱚᱰᱟ ᱨᱮ ᱯᱮᱠᱴᱤᱥ ᱦᱚᱸ ᱟᱹᱰᱤ ᱞᱟᱹᱠ ᱛᱤ ᱠᱟᱱ ᱜᱮᱭᱟ ᱦᱮᱸ ᱚᱱᱟ ᱥᱟᱶᱛᱮ ᱡᱩᱫᱤᱵᱚᱱ ᱠᱳᱪᱤᱝ ᱚᱜᱼᱟ ᱦᱮᱸ ᱥᱮ ᱡᱟᱦᱟᱸ ᱛᱤᱱᱟᱹᱜ ᱜᱤᱫᱽᱨᱟᱹ ᱠᱚ ᱢᱮᱱᱟᱜ ᱠᱚᱣᱟ ᱟᱛᱳ ᱨᱮᱱ ᱡᱩᱚᱫᱤ ᱢᱤᱫ ᱵᱟᱨᱭᱟ ᱡᱟᱦᱟᱸ ᱛᱤᱱᱟᱜ ᱢᱟᱱᱮ ᱵᱷᱟᱜᱤ ᱵᱷᱟᱜᱤ ᱜᱤᱫᱽᱨᱟᱹ ᱠᱚ ᱢᱮᱱᱟᱜ ᱠᱚᱣᱟ ᱡᱤᱫᱤ ᱩᱱᱠᱩ ᱠᱚ ᱠᱳᱪᱤᱝᱚᱜᱼᱟ ᱦᱮᱸ ᱥᱮ ᱚᱱᱟ ᱠᱳᱪᱤᱝ ᱡᱟᱭᱜᱟ ᱠᱷᱚᱱᱟᱜ ᱜᱮ ᱢᱟᱱᱮ ᱢᱤᱫᱴᱮᱱ ᱵᱷᱟᱜᱤ ᱡᱟᱭᱜᱟ ᱨᱮ ᱪᱟᱞᱟᱣ ᱞᱟᱹᱜᱤᱫ ᱢᱟᱱᱮ ᱫᱟᱣ ᱠᱚ ᱧᱟᱢᱟ ᱵᱟᱲᱟᱭ
ᱮᱠᱫᱚᱢ
ᱛᱚ ᱚᱱᱟ ᱞᱟᱹᱜᱤᱫ ᱫᱚ ᱮᱠᱫᱚᱢ ᱮᱠᱟᱰᱮᱢ ᱨᱮ ᱮᱰᱢᱤᱥᱮᱱ ᱫᱚ ᱟᱰᱤ ᱞᱟᱹᱠᱛᱤ ᱠᱟᱱ ᱜᱮᱭᱟ ᱡᱩᱫᱤ ᱢᱤᱫᱴᱮᱱ ᱢᱟᱱᱮ ᱵᱷᱟᱜᱤ ᱡᱟᱭᱜᱟ ᱥᱮᱴᱮᱨᱚᱜ ᱞᱟᱹᱜᱤᱫ ᱦᱮᱸᱥᱮ ᱟᱨᱢᱟ ᱟᱨ ᱵᱟᱝᱠᱷᱟᱱ ᱮᱱᱠᱟᱱ ᱫᱚ ᱢᱟᱱᱮ ᱢᱮᱱᱟᱜ ᱟᱠᱟᱜ ᱠᱚ ᱢᱟᱱᱮ ᱟᱹᱰᱤᱜᱟᱱ ᱢᱮᱱᱟᱜ ᱠᱚᱣᱟ ᱜᱤᱫᱽᱨᱟᱹ ᱠᱩ ᱡᱟᱦᱟᱸ ᱛᱤᱱᱟᱹᱜ ᱢᱟᱱᱮ ᱟᱹᱛᱩ ᱠᱚᱨᱮ ᱠᱷᱮᱞ ᱟᱠᱩ ᱾ ᱦᱮᱸᱥᱮ ᱠᱤᱱᱛᱩ ᱩᱱᱠᱩ ᱫᱚ ᱢᱟᱱᱮ ᱩᱱᱟᱹᱜ ᱞᱟᱹᱴᱩ ᱡᱟᱭᱜᱟ ᱨᱮ ᱢᱟᱱᱮ ᱢᱤᱫᱴᱮᱡ ᱮ ᱧᱩᱛᱩᱢᱟᱱ ᱡᱟᱭᱜᱟᱨᱮ ᱵᱟᱠᱩ ᱪᱟᱞᱟᱣ ᱫᱟᱲᱮᱭᱟᱜᱼᱟ ᱦᱮᱸᱥᱮ ᱚᱱᱟ ᱾ ᱟᱹᱛᱩ ᱨᱮᱱᱟᱜ ᱠᱷᱮᱞ ᱛᱟᱞᱟᱛᱮ ᱾ ᱚᱱᱟ ᱠᱚ ᱚᱱᱟ ᱞᱟᱹᱴᱩ ᱡᱟᱭᱜᱟ ᱨᱮ ᱢᱟᱱᱮ ᱧᱩᱛᱩᱢ ᱞᱟᱹᱜᱤᱫ ᱾ ᱚᱱᱟ ᱠᱳᱪ ᱵᱟ ᱮᱠᱟᱰᱮᱢᱤ ᱨᱮ ᱮᱰᱢᱤᱥᱚᱱᱚᱜ ᱟᱹᱰᱤ ᱞᱟᱹᱠᱛᱤ ᱠᱟᱱ ᱜᱮᱭᱟ ᱾ ᱦᱮᱸ ᱥᱮ?
ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱪᱟᱥᱮᱜ ᱫᱚᱨᱠᱟᱨ ᱠᱟᱱ ᱜᱮᱭᱟ ᱚᱱᱟ ᱠᱚᱫᱚ ᱨᱮᱫᱚ ᱪᱟᱥ ᱛᱮᱜ ᱞᱟᱦᱟᱥᱮᱜ ᱪᱟᱞᱟᱣ ᱞᱟᱹᱜᱤᱫ ᱛᱮᱫᱚ ᱟᱹᱛᱩ ᱱᱤᱡᱮᱨᱟᱜ ᱜᱚᱰᱟ ᱨᱮᱫᱚ ᱵᱟᱝ ᱴᱷᱤᱠ ᱾
ᱦᱮᱸ ᱦᱩᱸ ᱦᱩᱸ,
ᱴᱷᱤᱠ ᱫᱚ ᱴᱷᱤᱠ ᱜᱮᱭᱟ ᱢᱤᱫ ᱯᱚᱠᱠᱷᱮ ᱫᱚ ᱛᱚ ᱡᱩᱫᱤ ᱞᱟᱜ ᱞᱟᱯᱷᱟᱝ ᱥᱮ ᱥᱮᱪᱮᱫ ᱪᱟᱞᱟᱣ ᱱᱟᱜ ᱤᱪᱪᱷᱟ. ᱢᱮᱱᱟᱜ ᱠᱷᱟᱱ ᱫᱚ ᱠᱳᱪᱤᱝ ᱫᱚ ᱫᱚᱨᱠᱟᱨᱚᱜᱼᱟ ᱤᱪᱪᱷᱟᱹ ᱡᱩᱫᱤ ᱢᱮᱱᱟᱜ ᱠᱷᱟ ᱠᱷᱟᱱ ᱟᱹᱞᱤᱧ ᱫᱚ ᱱᱤᱭᱟᱹ ᱞᱤᱧ ᱞᱟᱹᱭ ᱪᱚᱭᱟ ᱾
ᱦᱮᱸ ᱟᱨ ᱤᱪᱪᱷᱟᱹ ᱨᱮᱱᱟᱜ ᱜᱮᱛᱚ ᱠᱟᱛᱷᱟ. ᱾ ᱡᱚᱛᱚ ᱦᱚᱲᱟᱜ ᱤᱪᱪᱷᱟᱹ ᱵᱟᱝ ᱛᱟᱦᱮᱱᱟ ᱟᱨ ᱚᱱᱟ ᱥᱟᱶ ᱥᱟᱶᱛᱮ ᱠᱟᱹᱴᱤᱡ ᱠᱟᱹᱣᱨᱤ ᱦᱚᱸ ᱞᱟᱜᱟᱜ ᱜᱮᱭᱟ ᱾ ᱚᱱᱟ ᱠᱟᱹᱣᱨᱤ ᱦᱚᱸ ᱠᱟᱹᱴᱤᱡ ᱦᱮᱸᱥᱮ ᱚᱱᱟ ᱨᱮᱱᱟᱜ ᱦᱮᱸ ᱾ ᱚᱱᱟ ᱞᱟᱹᱜᱤᱫ ᱜᱮ ᱯᱟᱥᱮᱡ ᱵᱟᱪᱚᱜ ᱟᱠᱚ ᱠᱤᱪᱷᱩ ᱠᱤᱪᱷᱩ ᱾
ᱦᱩᱸ ᱱᱚᱣᱟ ᱢᱟ ᱠᱟᱛᱷᱟ ᱠᱟᱱ ᱜᱤ ᱱᱮᱛᱟᱨ ᱢᱟ ᱞᱟᱹᱭ ᱞᱮᱠᱷᱟᱱ ᱠᱟᱹᱣᱰᱤ ᱵᱟᱝᱠᱷᱟᱱ ᱪᱮᱜ ᱦᱚᱸ ᱵᱟᱝ ᱜᱟᱱᱚᱜ ᱠᱟᱱᱟ ᱾ ᱞᱟᱦᱟᱛᱮ ᱟᱹᱰᱤ ᱥᱩᱡᱩᱜ ᱛᱮᱱᱮ ᱥᱩᱵᱤᱫᱷᱟ ᱛᱟᱦᱮᱸ ᱠᱟᱱᱟ ᱵᱤᱱᱟᱹ ᱠᱟᱹᱣᱰᱤ ᱛᱮ ᱟᱫᱚ ᱱᱤᱛ ᱱᱮᱛᱟᱨ ᱫᱚ ᱪᱮᱱᱪ ᱤᱫᱤ ᱱᱟ ᱥᱮ ᱾ ᱪᱮᱜ ᱞᱮᱠᱟ ᱯᱟᱞᱴᱟ ᱤᱫᱤᱜ ᱠᱟᱱᱟ ᱚᱱᱠᱟ ᱦᱚᱸ ᱪᱮᱱᱪ ᱤᱫᱤᱜ ᱠᱟᱱᱟ ᱾
ᱦᱩᱸ ᱟᱨ ᱠᱟᱹᱣᱰᱤ ᱪᱟᱞᱟᱜ ᱫᱚ ᱢᱟᱱᱮ ᱪᱮᱫ ᱦᱚᱸ ᱵᱟᱝ ᱪᱟᱞᱟᱜᱼᱟ ᱡᱤᱭᱚᱱ ᱜᱮ ᱵᱟᱝ ᱠᱷᱟᱸᱰᱟᱣ ᱫᱟᱲᱮᱭᱟᱜᱼᱟᱢ ᱾ ᱦᱮᱸ ᱥᱮ ᱱᱤᱭᱟ ᱡᱟ ᱚᱵᱚᱥᱛᱷᱟ ᱾
ᱟᱢ ᱦᱚᱸ ᱥᱟᱯᱳᱴ ᱵᱟᱭ ᱮᱢᱟᱢᱟ ᱾ ᱠᱟᱹᱣᱰᱤ ᱮᱢᱟᱭ ᱠᱷᱟᱱ ᱜᱤ ᱩᱱᱤ ᱞᱟᱹᱭᱟᱭ ᱴᱷᱤᱠ ᱜᱮᱭᱟ ᱫᱮᱞᱟ ᱦᱤᱡᱩᱜ ᱢᱮ ᱾
ᱱᱟᱯᱟ ᱠᱟᱱ ᱜᱤ ᱾ ᱟᱨ ᱛᱟᱦᱟᱞᱮ ᱪᱮᱜ ᱠᱚ ᱪᱤᱠᱟᱹ ᱵᱟᱲᱟ ᱦᱩᱭᱩᱜ ᱠᱟᱱᱟ ᱞᱟᱹᱭ ᱢᱮ ᱾
ᱛᱚ ᱱᱤᱛᱚᱝ ᱫᱚ ᱚᱱᱟ ᱥᱟᱶ ᱥᱟᱶᱛᱮ ᱟᱹᱞᱤᱧ ᱫᱚ ᱚᱞᱚᱜ ᱯᱟᱲᱦᱟᱣ ᱞᱤᱧ ᱾ ᱠᱚᱨᱟᱣᱫᱟ ᱛᱚ ᱱᱤᱛ ᱦᱚᱸ ᱢᱮᱱᱟᱜ ᱞᱤᱧ ᱜᱮᱭᱟ ᱾ ᱟ. ᱣᱨᱤ ᱞᱤᱧ ᱢᱩᱪᱟ. ᱫ ᱫᱟ ᱛᱚ ᱜᱚᱝᱠᱮ ᱟ. ᱵᱤᱱ ᱫᱚ?
ᱟᱹᱞᱤᱧᱟᱜ ᱟᱸ ᱢᱮᱱ ᱜᱟᱱᱚᱜᱼᱟ ᱚᱞᱚᱜ ᱯᱟᱲᱦᱟᱣ ᱫᱚ ᱢᱩᱪᱟᱹᱫ ᱜᱤ ᱮ ᱢᱮ ᱮ ᱢᱮ ᱢᱩᱪᱟᱹᱫ ᱛᱟᱭᱚᱢ ᱚᱱᱟ ᱵᱤᱭᱮᱰ ᱨᱮ ᱵᱤᱭᱮᱰ ᱤᱧ ᱠᱚᱨᱟᱣᱮᱜᱼᱟ ᱦᱩᱸ ᱾ ᱮᱵᱟᱨ
ᱟᱪᱪᱷᱟ,
ᱱᱮᱴ ᱥᱮᱴ ᱨᱮᱱᱟᱜ ᱮᱠᱡᱟᱢ ᱠᱚ ᱮᱢ ᱦᱩᱭᱩᱜ ᱠᱟᱱᱟ ᱾ ᱟᱫᱚ ᱛᱟᱭᱚᱢ ᱫᱟᱨᱟᱢ ᱨᱮᱱᱟᱜ ᱠᱟᱛᱷᱟ ᱛᱚ ᱚᱠᱟᱞᱮᱠᱟ ᱾ ᱦᱮᱸ ᱥᱮ ᱵᱟᱝ ᱞᱟᱹᱭ ᱜᱟᱱᱚᱜᱼᱟ ᱪᱮᱜ ᱪᱤᱠᱟᱹᱜᱼᱟ ᱾ ᱟᱨ ᱮᱠᱷᱚᱱ ᱢᱟ ᱟᱨ ᱦᱮᱸ ᱟᱨ ᱮᱠᱷᱚᱱ ᱢᱟ ᱠᱚᱢᱯᱤᱴᱤᱥᱮᱱ ᱨᱮᱱᱟᱜ ᱡᱩᱠ ᱠᱟᱱᱟ ᱾ ᱡᱟᱦᱟᱸᱭ ᱛᱤᱱᱟᱹᱜ ᱵᱷᱟᱹᱜᱤ ᱯᱨᱚᱯᱷᱚᱢᱮᱱᱥ ᱦᱮᱸ ᱡᱟᱦᱟᱸᱭ ᱛᱤᱱᱟᱹᱜ ᱵᱷᱟᱹᱜᱤ ᱯᱟᱨᱯᱷᱚᱨᱢᱮᱱᱥ ᱫᱟᱲᱮᱭᱟᱜᱼ ᱟᱭ ᱡᱟᱦᱟᱸ ᱛᱤᱱᱟᱹᱜ ᱦᱮᱸ ᱥᱮ ᱩᱱᱤᱜᱮ ᱫᱟᱣᱮ ᱧᱟᱢᱟᱭ ᱾
ᱦᱮᱸ ᱮᱠᱫᱚᱢ ᱡᱟᱦᱟᱸᱭ ᱜᱮ ᱯᱨᱟᱨᱯᱷᱚᱨᱢᱮᱱᱥ ᱫᱟᱲᱮᱭᱟᱜᱟᱭ ᱥᱮ
ᱡᱮᱨ ᱟᱨ ᱦᱩᱸ ᱦᱩᱸ ᱦᱩᱸ ᱟᱨ ᱱᱤᱡᱮᱨᱟᱜ ᱟᱸᱻ ᱢᱟᱱᱮ ᱡᱟᱦᱟᱸᱱᱟᱜ ᱧᱟᱢ ᱞᱟᱹᱜᱤᱫ ᱦᱮᱸᱥᱮ ᱛᱚ ᱚᱱᱟ ᱞᱟᱹᱜᱤᱫ ᱢᱟᱱᱮ ᱠᱟᱹᱴᱤᱡ ᱯᱚᱨᱤᱥᱨᱚᱢ ᱢᱟᱱᱮ ᱠᱷᱟᱴᱟᱣ ᱦᱩᱭᱩᱜᱼᱟ ᱾
ᱮᱠᱫᱚᱢ ᱥᱟᱹᱨᱤ ᱠᱟᱛᱷᱟ ᱵᱤᱱ ᱞᱟᱹᱭ ᱠᱮᱫᱟ ᱵᱟᱢ ᱯᱚᱨᱤᱥᱨᱚᱢ ᱞᱮᱠᱷᱟᱱ ᱫᱚ ᱪᱮᱫ ᱦᱚᱸ ᱵᱟᱢ ᱠᱚᱨᱟᱣ ᱫᱟᱲᱮᱭᱟᱜᱼᱟ ᱞᱟᱭᱤᱯᱷ ᱨᱮᱫᱚ ᱾ ᱟᱹᱞᱤᱧ ᱞᱤᱧ ᱞᱟᱹᱭᱟ ᱡᱮ ᱡᱟᱦᱟᱸᱱᱟᱜ ᱡᱤᱱᱤᱥ ᱛᱮ ᱤᱪᱪᱷᱟᱹ ᱢᱮᱱᱟᱜ ᱠᱷᱟᱱ ᱫᱚ ᱯᱚᱨᱤᱥᱨᱚᱢ ᱦᱩᱭᱩᱜᱼᱟ ᱥᱮᱛᱟᱜ ᱟᱹᱭᱩᱵ ᱥᱟᱶᱛᱮ ᱢᱮᱱᱟᱜ ᱜᱮ ᱚᱱᱟ ᱠᱚᱢᱟ ᱢᱟᱡᱷᱮ ᱢᱚᱫᱽᱫᱷᱮ ᱫᱚ ᱠᱟᱹᱢᱤ ᱦᱚᱸ ᱫᱚᱨᱠᱟᱨᱚᱜ ᱠᱟᱱ ᱜᱮᱭᱟ ᱟᱹᱞᱤᱧ ᱞᱤᱧ ᱞᱟᱹᱭᱟ ᱾
ᱦᱩᱸ ᱦᱮᱸ ᱟᱫᱚ ᱮᱠᱷᱮᱱ ᱯᱚᱨᱤᱥᱨᱚᱢ ᱠᱟᱛᱮᱜ ᱢᱟᱱᱮ ᱵᱮᱜᱚᱨ ᱠᱟᱹᱣᱲᱤ ᱨᱮ ᱠᱟᱹᱣᱰᱤ ᱛᱮ ᱯᱚᱨᱤᱥᱨᱚᱢ ᱵᱟᱝ ᱜᱟᱱᱚᱜᱼᱟ ᱦᱮᱸ ᱥᱮ ᱾ ᱢᱟᱱᱮ ᱡᱚᱢ ᱞᱟᱹᱜᱤᱫ ᱦᱚᱸᱛᱚ ᱠᱟᱹᱣᱰᱤ ᱫᱚᱨᱠᱟᱨ ᱜᱮᱭᱟ ᱾
ᱦᱮᱸ ᱮᱠᱫᱚᱢ ᱾
ᱦᱮᱸ ᱚᱱᱟ ᱜᱮ ᱾ ᱟᱪᱪᱷᱟ ᱛᱟᱦᱚᱞᱮ ᱦᱳᱲᱳ ᱨᱚᱦᱚ ᱦᱳᱲᱳ ᱠᱚᱯᱮ ᱨᱚᱦᱚᱭ ᱵᱟᱲᱟ ᱠᱮᱫᱟ ᱥᱮ ᱵᱟᱝ?
ᱟᱞᱮ ᱥᱮᱫ ᱫᱚ ᱮᱦᱚᱵ ᱟᱠᱟᱱᱟ ᱱᱤᱛᱚᱝ ᱫᱚ ᱾ ᱟᱨ ᱪᱟᱞᱟᱜ ᱠᱟᱱ ᱜᱮᱭᱟ ᱛᱚ ᱛᱮᱦᱮᱧ ᱫᱚ ᱱᱟᱥᱮᱱᱟᱜ ᱡᱟᱦᱟᱸ ᱛᱚᱞᱟ ᱛᱚᱞᱟ ᱛᱩᱫ ᱛᱟᱦᱮᱸ ᱠᱟᱱᱟ ᱛᱚᱞᱟ ᱛᱩᱫ ᱟᱫᱚ ᱚᱱᱟᱞᱮ ᱛᱩᱫ ᱵᱟᱲᱟ ᱠᱮᱫ ᱛᱮ ᱟᱫᱚ
ᱟᱭᱳ ᱵᱟᱵᱟ ᱛᱟᱹᱠᱤᱱ ᱫᱚᱠᱤᱱ ᱠᱟᱹᱢᱤᱭᱟ ᱤᱧ ᱫᱚ ᱠᱟᱹᱴᱤᱡ ᱚᱲᱟᱜ ᱥᱮᱫ ᱤᱧ ᱦᱮᱡ ᱟᱠᱟᱱ ᱛᱮ ᱨᱮᱥᱴ ᱤᱧ ᱦᱟᱛᱟᱣ ᱟᱠᱟᱫᱟ ᱾
ᱟᱪᱪᱷᱟ ᱟᱪᱪᱷᱟ ᱟᱹᱰᱤ ᱱᱟᱯᱟᱭ ᱾
ᱟᱯᱮ ᱥᱮᱫ ᱫᱚ ᱮᱦᱚᱵ ᱮᱱᱟ ᱥᱮ ᱵᱟᱝ?
ᱦᱩᱸ ᱮᱦᱚᱵ ᱫᱚ ᱮᱦᱚᱵ ᱠᱟᱱ ᱟᱨ ᱮᱠᱷᱚᱱᱚ ᱟᱹᱣᱨᱤ ᱢᱩᱪᱟᱹᱫᱚᱜᱼᱟ ᱛᱚ ᱾ ᱚᱱᱟ ᱜᱮ ᱪᱟᱞᱟᱜ ᱠᱟᱱᱟ ᱮᱠᱷᱚᱱ ᱟᱨ ᱫᱟᱜ ᱦᱚᱸ ᱢᱟᱱᱮ ᱨᱤᱢᱤᱞ ᱟᱠᱟᱜᱼᱟᱭ ᱫᱟᱜ ᱵᱟᱭ ᱡᱟᱹᱲᱤᱭᱮᱫᱼᱟ ᱾ ᱧᱮᱞᱚᱜ ᱠᱟᱱᱟ ᱛᱤᱨᱮ ᱫᱟᱜ ᱡᱟᱹᱲᱤᱭᱮᱜᱼᱟ
ᱣᱮᱭᱥᱮ ᱢᱟ ᱞᱟᱹᱭ ᱞᱮᱠᱷᱟᱱ ᱜᱚᱝᱠᱮ ᱟᱞᱮ ᱢᱟ ᱞᱟᱹᱭ ᱞᱮᱠᱷᱟᱱ ᱢᱟ ᱟᱹᱰᱤ ᱡᱳᱨ ᱜᱮ ᱫᱟᱜ ᱠᱮᱜᱟᱭ ᱱᱚᱜᱼᱚᱭ ᱡᱟᱦᱟᱸ ᱛᱤᱥ ᱠᱷᱚᱱ ᱮ ᱦᱩᱞ ᱢᱟᱦᱟᱸ ᱮᱛᱚᱦᱚᱵ ᱠᱷᱚᱱ ᱩᱱ ᱠᱷᱚᱱ ᱜᱮ ᱮᱠᱫᱚᱢ ᱫᱟᱜ ᱾ ᱢᱟᱱᱮ ᱫᱟᱜ ᱫᱚ ᱫᱟᱜᱮᱜ ᱠᱟᱱ ᱜᱮᱭᱟ ᱫᱤᱱᱨᱮ ᱵᱟᱨ ᱫᱷᱟᱣ ᱫᱚ ᱫᱟᱜ ᱮᱫ ᱠᱟᱱ ᱜᱮᱭᱟ ᱥᱮᱛᱟᱜ ᱨᱮ ᱵᱟᱝᱠᱷᱟᱱ ᱥᱮᱛᱟᱜ ᱵᱮᱞᱟ ᱢᱤᱫ ᱫᱷᱟᱣ ᱳᱭ ᱛᱤᱠᱤᱱ ᱵᱟᱠᱷᱟᱱ ᱟᱹᱭᱩᱵ ᱵᱮᱞᱟ ᱱᱤᱭᱟᱹ ᱫᱚ ᱞᱟᱹᱭ ᱞᱮᱠᱷᱟᱱ ᱫᱚ ᱨᱩᱴᱤᱱ ᱫᱚ ᱯᱩᱨᱟᱹ ᱪᱟᱸᱫᱚ ᱵᱚᱸᱜᱟ ᱨᱩᱴᱤᱱ ᱮ ᱫᱚᱦᱚ ᱟᱠᱟᱫᱟ ᱯᱩᱨᱟᱹ ᱥᱮᱛᱟᱜ ᱦᱮᱸ ᱫᱤᱱ ᱨᱮᱫᱚ ᱢᱤᱫ ᱫᱷᱟᱣ ᱫᱚᱭ ᱫᱟᱜ ᱮᱫ ᱜᱮᱭᱟ ᱥᱮᱛᱟᱜ ᱵᱟᱠᱷᱟᱱ ᱟᱹᱭᱩᱵ ᱾ ᱵᱟᱠᱷᱟᱡ ᱛᱤᱠᱤᱱ ᱢᱮᱱᱠᱷᱟᱡ ᱫᱚ ᱾
ᱚᱸᱻ ᱦᱮᱸ ᱟᱞᱮᱥᱮᱫ ᱦᱚᱸ ᱚᱱᱠᱟ ᱜᱮ ᱫᱟᱜ ᱮᱫ ᱜᱮᱭᱟᱭ ᱾
ᱞᱟᱹᱭ ᱞᱮᱠᱷᱟᱱ ᱟᱞᱮ ᱥᱮᱫ ᱫᱚ ᱟᱥᱟᱱ ᱧᱚᱜ ᱮᱱᱟ ᱡᱟᱭ ᱫᱟᱜ ᱠᱮᱫᱟᱭ ᱾ ᱥᱮ ᱡᱟᱹᱯᱩᱫ ᱫᱤᱱ ᱠᱟᱱ ᱨᱮᱦᱚᱸ ᱫᱟᱜ ᱠᱮᱫ ᱨᱮᱦᱚᱸ ᱛᱟᱣ ᱟᱹᱰᱤ ᱜᱟᱱ ᱦᱚᱲ ᱜᱮᱠᱚ ᱞᱟᱹᱭᱟ ᱵᱟᱝᱟ ᱫᱟᱜ ᱟᱠᱟᱫᱟᱭ ᱟᱹᱰᱤ ᱱᱟᱯᱟᱭ ᱠᱟᱛᱷᱟ ᱠᱟᱱᱟ ᱾
ᱟᱪᱪᱷᱟ ᱪᱷᱟ᱾ ᱟᱪᱪᱷᱟ ᱛᱟᱦᱚᱞᱮ ᱟᱹᱵᱤᱱ ᱫᱚ ᱛᱤᱱᱟᱹᱜ ᱫᱷᱟᱹᱵᱤᱡ ᱵᱤᱱ ᱯᱟᱲᱦᱟᱜ ᱠᱟᱱᱟ ᱢᱟᱱᱮ ᱚᱠᱟ ᱠᱞᱟᱥ ᱨᱮᱵᱤᱱ ᱯᱟᱲᱦᱟᱜ ᱠᱟᱱᱟ? ᱠᱮᱞᱟᱥ ᱥᱮ ᱠᱚᱞᱮᱡᱽ ᱨᱮᱵᱤᱱ ᱯᱟᱲᱦᱟᱜ ᱠᱟᱱᱟ ᱯᱟᱥᱮ ᱦᱮᱸ ᱞᱟᱹᱭ ᱵᱤᱱ᱾ ᱮᱢᱮ ᱾ ᱚᱠᱟ ᱤᱭᱩᱱᱤᱵᱟᱨᱥᱤᱴᱤ ᱤᱭᱟᱹ ᱨᱮ?
ᱟᱹᱞᱤᱧ ᱫᱚ ᱞᱟᱹᱭ ᱞᱮᱠᱷᱟᱱ ᱫᱚ ᱱᱚᱜ ᱱᱤᱭᱟᱹ ᱵᱤᱫᱽᱫᱟᱥᱟᱜᱚᱨ ᱥᱮᱱᱟᱜ ᱤᱭᱩᱱᱤᱵᱷᱟᱨᱥᱤᱴᱤ ᱾
ᱟᱪᱪᱷᱟ, ᱟᱪᱪᱷᱟ ᱟᱹᱰᱤ ᱱᱟᱯᱟᱭ᱾ ᱟᱨ ᱚᱱᱟ ᱥᱟᱶ ᱥᱟᱶᱛᱮ ᱡᱟᱦᱟᱸ ᱡᱟᱦᱟᱸᱱᱟᱜ ᱤᱭᱟᱹ ᱠᱟᱹᱢᱤ ᱠᱚ ᱠᱚᱨᱟᱣ ᱦᱩᱭᱩᱜ ᱠᱟᱱᱟ ᱥᱮ ᱵᱟᱝ?
ᱠᱟᱹᱢᱤ ᱠᱚ ᱢᱮᱱ ᱠᱚᱨᱟᱣ ᱫᱚ
ᱢᱟᱱᱮ ᱮᱢᱱᱤ ᱟᱨᱴᱤᱠᱮᱞ ᱠᱚ ᱚᱞ ᱦᱩᱭᱩᱜ ᱠᱟᱱᱟ ᱥᱮ ᱵᱟᱝ?
ᱟᱨᱴᱤᱠᱮᱞ ᱠᱚᱫᱚ ᱚᱱᱟ ᱠᱚᱫᱚ ᱚᱞ ᱦᱩᱭᱩᱜ ᱠᱟᱱ ᱜᱮᱭᱟ, ᱟᱨ ᱞᱟᱹᱭ ᱞᱮᱠᱷᱟᱱ ᱟᱹᱞᱤᱧ ᱦᱚᱸ ᱢᱤᱫᱴᱮᱱ ᱱᱤᱭᱟᱹ ᱥᱟᱶᱛᱮ ᱤᱪᱪᱷᱟᱹ ᱢᱮᱱᱟᱜ ᱛᱟᱞᱤᱧᱟ ᱟᱹᱞᱤᱧ ᱦᱚᱸ ᱱᱤᱭᱟᱹ ᱨᱮ ᱛᱟᱦᱮᱸ ᱠᱟᱛᱮᱫ ᱫᱚ ᱵᱟᱝ ᱜᱟᱱᱚᱜᱼᱟ ᱡᱩᱫᱤ ᱧᱟᱢᱚᱜ ᱠᱷᱟᱱ ᱯᱨᱚᱯᱷᱮᱥᱚᱱᱟᱞ ᱠᱚᱨᱮ ᱴᱨᱟᱭ ᱮᱜ-ᱟ ᱞᱤᱧ ᱾ ᱛᱚ ᱟᱹᱞᱤᱧ ᱛᱚ ᱢᱤᱫ ᱵᱟᱨ ᱫᱚ ᱞᱤᱧ ᱪᱮᱥᱴᱟ ᱞᱮᱫ ᱜᱮᱭᱟ ᱛᱚ ᱟᱹᱰᱤ ᱱᱚᱝᱠᱟ ᱠᱚ ᱞᱟᱹᱭ ᱠᱮᱫᱟ ᱡᱮ ᱠᱟᱹᱣᱰᱤ ᱞᱟᱜᱟᱜᱼᱟ᱾ ᱟᱹᱞᱤᱧ ᱞᱤᱧ ᱢᱮᱛᱟ ᱠᱚ ᱠᱟᱱᱟ ᱴᱷᱤᱠ ᱜᱮᱭᱟ ᱡᱩᱫᱤ ᱞᱤᱧ ᱡᱳᱜᱟᱲ ᱠᱷᱟᱱ ᱛᱟᱦᱚᱞᱮ ᱱᱤᱦᱟᱹᱛ ᱜᱮᱞᱤᱧ ᱯᱷᱳᱱᱟ ᱾ ᱛᱚ ᱟᱨ ᱪᱮᱫ ᱮᱢ ᱞᱟᱹᱭ ᱫᱟᱲᱮᱭᱟᱜᱼᱟ᱾ ᱚᱱᱟ ᱞᱟᱹᱭ ᱞᱮᱠᱷᱟᱱ ᱛᱚ
ᱪᱮᱫ ᱞᱟᱹᱜᱤᱫ ᱠᱟᱹᱣᱰᱤ ᱞᱟᱜᱟᱜᱼᱟ?
ᱢᱤᱫᱴᱮᱡ ᱡᱟᱦᱟᱸ ᱴᱨᱟᱭᱮᱞ ᱮᱢ ᱞᱤᱧ ᱪᱟᱞᱟᱣ ᱞᱮᱱᱟ ᱛᱚ
ᱟᱪᱪᱷᱟ, ᱟᱪᱪᱷᱟ᱾
ᱱᱤᱭᱟᱹ ᱪᱟᱞᱟᱣᱮᱱ ᱢᱟᱥ ᱨᱮ ᱦᱩᱭ ᱞᱮᱱᱟ ᱴᱨᱟᱭᱮᱞ ᱥᱮ ᱠᱷᱩᱵᱽ ᱴᱨᱟᱭᱟᱞ ᱦᱩᱭ ᱵᱟᱲᱟ ᱞᱮᱱᱟ ᱛᱚ
ᱦᱩᱸ, ᱦᱩᱸ᱾
ᱠᱟᱹᱴᱤᱡ ᱠᱚ ᱞᱟᱹᱭ ᱵᱟᱲᱟᱫ ᱞᱤᱧᱟᱹ ᱡᱚᱛᱚ ᱦᱚᱲ ᱜᱟᱛᱮ ᱠᱚᱲᱟ ᱡᱮ ᱜᱚᱝᱠᱮ ᱛᱟᱠᱚ ᱠᱚ ᱠᱟᱹᱴᱤᱡ ᱠᱚ ᱠᱷᱚᱵᱚᱨ ᱟᱢ ᱵᱮᱯᱟᱨ ᱛᱮᱠᱚ ᱠᱩᱞᱤᱭᱮᱫ ᱞᱮ ᱛᱟᱦᱮᱸᱱᱟ ᱛᱟᱨ ᱼᱯᱚᱨ ᱩᱱᱠᱩ ᱫᱚ ᱪᱮᱫ ᱦᱚᱸ ᱚᱱᱠᱟ ᱫᱚ ᱵᱟᱠᱚ ᱢᱮᱛᱟᱜ ᱠᱚᱣᱟ ᱛᱟᱦᱞᱮ ᱤᱧ ᱠᱚ ᱢᱤᱛᱟᱹᱧ ᱠᱟᱱ ᱛᱟᱦᱮᱸᱱᱟ ᱡᱮ
ᱦᱩᱸ᱾
ᱠᱟᱣᱲᱤ ᱞᱟᱜᱟᱼᱟ ᱛᱚ ᱮᱢ ᱞᱟᱹᱭ ᱪᱩᱭᱫᱟ ᱾ ᱡᱩᱫᱤᱢ ᱮᱢ ᱫᱟᱲᱮᱭᱟᱜ ᱠᱷᱟᱱ ᱫᱚ ᱟᱨ ᱱᱟᱯᱟᱭᱚᱜᱼᱟ ᱟᱨᱦᱚᱸ ᱞᱟᱦᱟ ᱥᱮᱫ ᱮᱢ ᱥᱮᱱ ᱫᱟᱲᱮᱭᱟᱜᱼᱟ ᱟᱞᱮᱭᱟᱜ ᱴᱷ ᱴᱷᱤᱠ ᱜᱮᱭᱟ ᱛᱟᱦᱞᱮᱧ ᱧᱮᱞᱮᱫᱼᱟ ᱱᱤᱛ ᱦᱚᱸ ᱚᱞᱚᱜ ᱯᱟᱲᱦᱟᱣ ᱦᱚᱸ ᱪᱟᱞᱟᱜ ᱠᱟᱱᱟ ᱱᱤᱭᱟᱹ ᱦᱚᱸ ᱦᱟᱱᱛᱮ ᱱᱟᱜ ᱦᱚ ᱱᱚᱱᱛᱮ ᱦᱚᱸ ᱠᱷᱚᱵᱚᱨᱤᱧ ᱡᱟᱱᱟᱣ ᱫᱟ ᱾ ᱚᱱᱠᱟ ᱢᱮᱱᱟᱜᱼᱟ ᱢᱤᱫᱴᱮᱝ ᱱᱤᱛᱚᱜᱼᱱᱟᱜ ᱞᱟᱭᱤᱯᱷ ᱨᱮᱫᱚ᱾
ᱡᱚᱛᱚ ᱠᱤᱪᱷᱩ ᱨᱮᱜᱮ ᱠᱟᱹᱣᱰᱤ ᱫᱚ ᱞᱟᱜᱟᱜ ᱜᱮᱭᱟ ᱾
ᱦᱩᱸᱻ
ᱡᱟᱦᱟᱸᱱᱟᱜ ᱠᱟᱹᱢᱤ ᱞᱮᱠᱷᱟᱱ ᱜᱤ ᱚᱱᱟ ᱫᱚ ᱟᱹᱰᱤ ᱞᱟᱹᱠᱛᱤ ᱠᱟᱱ ᱜᱮᱭᱟ ᱾ ᱦᱮᱸ ᱥᱮ᱾
ᱦᱮᱸ ᱚᱱᱟ ᱢᱟ ᱠᱟᱛᱷᱟ ᱠᱟᱱ ᱜᱮ ᱾
ᱟᱨ ᱛᱟᱦᱚᱞᱮ ᱚᱱᱟ ᱵᱤᱰᱟᱹᱣ ᱠᱚ ᱦᱩᱭᱮᱱᱟ ᱥᱮ ᱵᱟᱝ ᱥᱮᱢᱤᱥᱴᱟᱨ ᱨᱮᱱᱟᱜ?
ᱚᱱᱟ ᱠᱚᱫᱚ ᱦᱩᱭᱱᱟ ᱾ ᱟᱨ ᱦᱩᱭ ᱠᱟᱛᱮᱜ ᱜᱮ ᱱᱤᱛᱚᱝ ᱫᱚ ᱚᱲᱟᱜ ᱥᱮᱫ ᱨᱮ ᱢᱮᱱᱟᱜ ᱞᱤᱧᱟᱹ ᱾
ᱟᱪᱪᱷᱟ᱾
ᱟᱨ ᱱᱚᱜᱼᱚᱭ ᱮᱦᱚᱵ ᱟᱠᱟᱱᱟ ᱟᱞᱮ ᱥᱮᱫ ᱢᱟ ᱦᱩᱲᱩ ᱨᱚᱦᱚᱭ ᱛᱚ ᱮᱢ ᱠᱟᱛᱮ ᱜᱮ ᱪᱟᱞᱟᱣ ᱦᱩᱭ ᱠᱟᱱ ᱛᱮ ᱠᱟᱹᱢᱤ ᱵᱟᱲᱟ ᱦᱩᱭᱩᱜ ᱠᱟᱱᱟ ᱚᱲᱟᱜ ᱠᱚᱨᱮ ᱜᱮ ᱱᱤᱛᱚᱝ ᱫᱚ᱾
ᱟᱪᱪᱷᱟ ᱟᱪᱪᱷᱟ ᱟᱹᱰᱤ ᱱᱟᱯᱟᱭ ᱾ ᱛᱚ ᱴᱷᱤᱠ ᱜᱮᱭᱟ ᱾ ᱟᱨ ᱡᱩᱫᱤ ᱡᱟᱦᱟᱸᱱᱟᱜ ᱠᱩᱠᱞᱤ ᱞᱮᱠᱷᱟᱱ ᱠᱩᱠᱞᱤ ᱫᱟᱲᱮᱭᱟᱜᱼᱟ ᱟᱢ ᱾
ᱛᱚ ᱜᱚᱢᱠᱮ ᱞᱟᱹᱭ ᱞᱮᱠᱷᱟᱱ ᱫᱚ ᱪᱮᱫ ᱤᱧ ᱞᱟᱹᱭᱟ ᱱᱚᱝᱠᱟ ᱢᱟ ᱧᱮᱞᱚᱜ ᱠᱟᱱᱟ ᱟᱹᱰᱤᱜᱟᱱ ᱦᱚᱲ ᱜᱮ᱾ ᱟᱵᱚ ᱥᱟᱱᱛᱟᱲ ᱠᱚᱢᱟ ᱠᱚ ᱱᱚᱝᱠᱟ ᱵᱟᱹᱜᱤ ᱵᱟᱲᱟᱭᱮᱫᱼᱟ ᱠᱚ ᱯᱟᱲᱦᱟᱣ ᱠᱚ ᱛᱚ ᱠᱟᱹᱴᱤᱡ ᱵᱮᱱ ᱞᱟᱹᱭ ᱞᱮᱠᱷᱟᱱ᱾
ᱮᱵᱟᱨ ᱡᱟᱦᱟᱸᱭ ᱠᱚᱠᱚ ᱵᱟᱹᱜᱤᱭᱮᱫᱟ ᱦᱮᱸ ᱥᱮ ᱩᱱᱠᱩ ᱯᱟᱥᱮᱡ ᱟᱹ ᱩᱱᱠᱩᱣᱟᱜ ᱵᱮᱠᱜᱨᱟᱣᱩᱱᱰ ᱢᱟᱱᱮ ᱩᱱᱠᱩᱣᱟᱜ ᱢᱟᱱᱮ ᱵᱮᱠ ᱥᱟᱯᱳᱨᱴ ᱚᱱᱟ ᱠᱷᱟᱹᱛᱤᱨ ᱦᱚᱸᱠᱚ ᱠᱤᱪᱷᱩᱜᱟᱱ ᱦᱚᱲᱠᱚ ᱵᱟᱹᱜᱤᱭᱮᱫᱟ ᱾ ᱦᱮᱸ ᱥᱮ ᱟᱨ ᱦᱩᱸ ᱟᱨ ᱠᱤᱪᱷᱩ-ᱠᱤᱪᱷᱩ ᱦᱚᱲ ᱢᱮᱱᱟᱜ ᱠᱚᱣᱟ ᱡᱟᱦᱟᱸᱭ ᱠᱚᱣᱟᱜ ᱚᱻ ᱩᱢᱮᱨ ᱦᱚᱸ ᱯᱟᱨᱚᱢᱚᱜ ᱠᱟᱱᱟ, ᱟᱨ ᱮᱠᱮᱱ ᱢᱟᱱᱮ ᱯᱟᱲᱦᱟᱣ ᱛᱮᱜᱮ ᱛᱚ ᱢᱟᱱᱮ ᱡᱤᱭᱚᱱ ᱫᱚ ᱵᱟᱝ ᱪᱟᱞᱟᱜᱼᱟ, ᱦᱮᱸᱥᱮ? ᱚᱱᱟ ᱥᱟᱶ ᱥᱟᱶᱛᱮ ᱢᱟᱱᱮ ᱡᱩᱫᱤ ᱮᱻ ᱡᱟᱦᱟᱸᱱᱟᱜ ᱧᱟᱢᱚᱜᱼᱟ ᱛᱟᱦᱚᱞᱮ ᱚᱱᱟ ᱞᱟᱹᱜᱤᱫ ᱪᱷᱩᱴᱟᱹᱣ ᱦᱩᱭᱩᱜᱼᱟ ᱛᱚ ᱚᱱᱟ ᱡᱩᱫᱤ ᱵᱟᱝ ᱧᱟᱢᱚᱜ ᱠᱷᱟᱱ᱾ ᱠᱷᱟᱱ ᱛᱟᱦᱚᱞᱮ ᱢᱟᱱᱮ ᱮᱴᱟᱜ ᱥᱮᱫ ᱠᱟᱹᱴᱤᱡ ᱠᱚ ᱥᱟᱦᱟᱜ ᱠᱟᱱᱟ ᱚᱱᱟ ᱞᱟᱹᱜᱤᱫ ᱜᱮ, ᱟᱨᱚ ᱦᱮᱸᱥᱮ ᱢᱟᱱᱮ ᱠᱟᱹᱢᱤᱛᱮ ᱢᱟᱱᱮ ᱠᱟᱹᱢᱤ᱾ ᱠᱚ ᱡᱟᱦᱟᱸ ᱛᱤᱱᱟᱹᱜ ᱠᱟᱹᱢᱤ ᱠᱚ ᱢᱮᱱᱟᱜ ᱠᱟᱫᱟ ᱯᱟᱨᱴ ᱴᱟᱭᱤᱢ ᱡᱚᱵᱽ ᱥᱟᱵ ᱠᱟᱜ ᱢᱮ᱾ ᱟᱨ
ᱛᱚ ᱜᱚᱢᱠᱮ ᱟᱹᱞᱤᱧ ᱞᱤᱧ ᱞᱟᱹᱭ ᱚᱪᱚᱭᱮᱫᱟ ᱛᱟᱦᱚᱞᱮ ᱚᱠᱛᱚ ᱦᱚᱸ ᱦᱩᱭ ᱤᱫᱤᱱᱟ ᱾
ᱦᱩᱸ ᱦᱩᱸ ᱦᱩᱸ ᱦᱩᱸ
ᱦᱮᱸᱢᱟ ᱜᱚᱝᱠᱮ ᱱᱟᱯᱟᱭ ᱟᱹᱰᱤ ᱱᱟᱯᱟᱭ ᱞᱤᱧ ᱵᱩᱡᱷᱟᱹᱣ ᱠᱮᱫᱟ ᱾
ᱴᱷᱤᱠ ᱜᱮᱭᱟ ᱴᱷᱤᱠ ᱜᱮᱭᱟ ᱾